ᱦᱟᱞᱳ!
ᱚᱸ ᱡᱚᱦᱟᱨ ᱜᱮ ᱾
ᱡᱚᱦᱟᱨ ᱜᱮ ᱚᱠᱟ ᱞᱮᱠᱟ ᱢᱮᱱᱟᱜ ᱢᱮᱭᱟ?
ᱦᱳᱭ ᱱᱟᱯᱟᱭ ᱜᱮ, ᱟᱢ ᱜᱮ ᱚᱠᱟ ᱞᱮᱠᱟ?
ᱤᱧ ᱦᱚᱸ ᱱᱟᱯᱟᱭ ᱜᱮ ᱢᱤᱱᱟᱹᱧᱟ, ᱱᱚᱜᱼᱚᱭ ᱱᱤᱛᱚᱜ ᱫᱚ ᱾
ᱚ, ᱫᱟᱜ ᱡᱟᱹᱲᱤ ᱠᱚ ᱚᱠᱟ ᱞᱮᱠᱟ ᱦᱩᱭᱩᱜ ᱠᱟᱱᱟ ᱟᱯᱮᱥᱮᱱ?
ᱟᱞᱮᱥᱮᱱ ᱫᱟᱜ ᱡᱟᱹᱲᱤ ᱫᱚ ᱦᱩᱭᱩᱜ ᱠᱟᱱᱟ ᱚᱱᱠᱟᱼᱼ ᱦᱟᱞᱠᱟ ᱯᱷᱩᱞᱠᱟᱹ, ᱫᱚᱢᱮ ᱫᱚ ᱵᱟᱝ ᱦᱩᱭᱩᱜ ᱠᱟᱱᱟ ᱾ ᱦᱚᱜᱼᱚᱭ ᱱᱤᱛᱚᱜ ᱦᱚᱸᱭ ᱫᱟᱜᱮᱫ ᱜᱮᱭᱟ ᱾
ᱚ ᱛᱟᱦᱚᱞᱮ ᱫᱟᱜ ᱯᱮ ᱟᱯᱮᱥᱮᱫ ᱫᱚ ᱫᱟᱜ ᱡᱟᱹᱲᱤ ᱦᱩᱭᱩᱜ ᱠᱟᱱᱟ ᱟᱞᱮᱥᱮᱫ ᱢᱟ ᱫᱟᱜ ᱡᱟᱹᱲᱤ ᱢᱟ ᱵᱟᱝ ᱦᱩᱭᱩᱜᱼᱼ ᱠᱟᱱᱟ ᱫᱚᱢᱮ, ᱥᱤᱛᱩᱝ ᱟᱞᱮ ᱠᱟᱱᱟ ᱟᱞᱮ ᱥᱮᱫ ᱢᱟ ᱾
ᱚᱻ ᱟᱞᱮ ᱥᱮᱫ ᱫᱚ ᱯᱨᱚᱪᱩᱨ ᱜᱮ ᱫᱟᱜ ᱫᱚ ᱫᱟᱜ ᱮᱫᱟ ᱛᱚᱵᱮ ᱱᱚᱝᱠᱟ ᱠᱷᱮᱛᱼᱼ ᱠᱚᱨᱮ ᱦᱳᱲᱩ ᱨᱚᱦᱚᱭ ᱞᱮᱠᱟ ᱫᱚ ᱵᱟᱭ ᱫᱟᱜ ᱮᱫᱟ ᱾
ᱚ, ᱛᱟᱦᱚᱞᱮ ᱛᱤᱥ ᱪᱟᱨᱟ ᱠᱚᱫᱚ ᱦᱟᱨᱟ ᱠᱟᱱᱟ ᱥᱮ ᱵᱟᱝ?
ᱪᱟᱨᱟ ᱠᱚᱫᱚ ᱟᱹᱣᱨᱤ ᱦᱟᱨᱟᱜᱼᱟ, ᱱᱚᱜᱼᱚᱭ ᱠᱟᱹᱴᱤᱡ ᱠᱟᱹᱴᱤᱡ ᱡᱟᱱᱟᱢ ᱟᱠᱟᱱᱟ ᱾
ᱚ
ᱪᱮᱫ ᱠᱚᱯᱮᱼᱼ
ᱛᱟᱦ
ᱦᱮᱸ ᱫᱩᱲᱩᱵ ᱵᱟᱲᱟ ᱦᱩᱭ ᱠᱟᱱᱟ, ᱟᱫᱚ ᱪᱮᱫ ᱠᱚ ᱪᱤᱠᱟᱹᱭᱟᱞᱮ ᱾ ᱠᱟᱹᱢᱤ ᱠᱚᱢᱟ ᱵᱟᱹᱱᱩᱜ ᱠᱟᱫᱟ ᱱᱤᱛᱚᱜ ᱢᱟ ᱯᱟᱲᱦᱟᱜ ᱪᱷᱟᱲᱟ ᱾
ᱦᱚᱭ ᱚᱞ ᱯᱟᱲᱦᱟᱜ ᱜᱮᱛᱚ ᱠᱟᱹᱢᱤ ᱫᱚ ᱾
ᱦᱮᱸ ᱱᱚᱣᱟ ᱜᱮ ᱫᱚ ᱠᱚᱨᱟᱣ ᱦᱩᱭᱩᱜ ᱠᱟᱱᱟ ᱪᱤᱠᱟᱹᱭᱟᱢ ᱾
ᱦᱩᱲᱩ ᱠᱚ ᱾
ᱦᱩᱸ
ᱟᱯᱮ ᱥᱮᱱᱟᱜ ᱡᱟᱭᱜᱟ ᱠᱚ ᱚᱠᱟᱞᱮᱠᱟ?
ᱟᱵᱚᱭᱟᱜ ᱡᱟᱭᱜᱟ ᱠᱚ, ᱛᱮ ᱢᱚᱡᱽ ᱜᱮ ᱡᱟᱭᱜᱟ ᱠᱚᱫᱚ ᱡᱚᱛᱚ ᱜᱮ ᱾ ᱟᱨ ᱱᱚᱛᱮᱢ ᱦᱮᱡ ᱠᱟᱱᱟ ᱥᱩᱥᱩᱱᱤᱭᱟᱹ ᱥᱮᱫ ᱢᱟᱨᱟᱝ ᱵᱩᱨᱩ ᱢᱮᱱᱟᱜ ᱟᱠᱟᱫᱟ ᱥᱩᱥᱩᱱᱤᱭᱟᱹ ᱵᱩᱨᱩ ᱾
ᱦᱮᱸ ᱥᱮᱱ ᱫᱩᱧ ᱥᱮᱱ ᱠᱟᱱ ᱜᱮᱭᱟ ᱾
ᱥᱩᱥᱩᱱᱤᱭᱟᱹ ᱵᱩᱨᱩ ᱢᱮᱱᱟᱜ ᱟᱠᱟᱫᱟ ᱚᱸᱰᱮ ᱾ ᱵᱤᱠᱠᱷᱟᱛᱚ ᱧᱚᱜ ᱜᱮᱭᱟ ᱫᱚᱢᱮ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱧᱮᱞ ᱾ ᱫᱚᱢᱮ ᱠᱚ ᱱᱚᱸᱰᱮ ᱠᱷᱚᱱᱟᱜ ᱾ ᱚᱸᱰᱮ ᱱᱮ ᱛᱟᱨᱩᱣᱟᱹᱜ ᱢᱚᱪᱟ ᱠᱷᱚᱱᱟᱜ ᱫᱟᱜ ᱠᱚ ᱩᱰᱩᱠᱚᱜᱼᱟ, ᱚᱸᱰᱮ ᱠᱷᱚᱱᱟᱜ ᱫᱟᱜ ᱠᱚᱠᱚ ᱤᱫᱤ ᱜᱮᱭᱟ ᱛᱚ ᱾ ᱛᱩᱯᱩᱱ ᱜᱮᱭᱟ ᱠᱚ ᱫᱚᱢᱮ ᱾
ᱦᱮᱸ ᱛᱟᱦᱚᱞᱮ ᱟᱯᱮ ᱥᱮᱫ ᱫᱚ ᱥᱩᱥᱩᱱᱤᱭᱟᱹ ᱵᱩᱨᱩ ᱠᱚ ᱢᱮᱱᱟᱜᱼᱟ?
ᱦᱮᱸ ᱢᱮᱱᱟᱜ ᱠᱟᱫᱟ ᱾
ᱚ ᱟᱞᱮᱥᱮᱫ ᱢᱟ ᱜᱚᱴᱟ ᱵᱤᱨᱼᱼ ᱵᱚᱲᱚ ᱵᱚᱲᱚ, ᱵᱚᱲᱚ ᱵᱚᱲᱚ ᱫᱷᱤᱨᱤᱼᱼ
ᱦᱚᱭ ᱦᱚᱭ ᱥᱟᱨᱡᱚ ᱥᱟᱨᱡᱚᱢ, ᱥᱟᱨᱡᱚᱢ ᱫᱟᱨᱮ ᱠᱚ ᱵᱟᱝ ᱛᱟᱦᱞᱮ ᱥᱟᱡ ᱮ ᱚ ᱚᱠᱟᱞᱮᱠᱟ ᱱᱤᱛᱚᱜ ᱫᱚ ᱛᱟᱦᱚᱞᱮ ᱥᱟᱨᱚᱢ ᱥᱟᱠᱟᱢ ᱠᱚ? ᱟᱠᱷᱨᱤᱧ ᱫᱟ ᱯᱮ ᱥᱮ ᱵᱟᱝ ᱯᱟᱛᱲᱟ ᱠᱟᱛᱮᱫ ᱾
ᱟᱹᱠᱷᱨᱤᱧ ᱫᱚ ᱱᱤᱛᱚᱜ ᱫᱚ ᱵᱟᱝ ᱦᱩᱭᱩᱜ ᱠᱟᱱᱟ, ᱱᱤᱛᱚᱜ ᱫᱚ ᱾ ᱱᱚᱣᱟ ᱠᱤᱪᱷᱩ ᱫᱤᱱ ᱟᱨ ᱞᱟᱦᱟ ᱦᱩᱭᱱᱟ ᱟᱹᱠᱷᱨᱤᱧ ᱠᱚᱫᱚ ᱾
ᱚᱻ ᱟᱫᱚ ᱥᱟᱨᱡᱚᱢ ᱵᱤᱨ ᱥᱮᱫ ᱫᱚ ᱫᱚᱢᱮ ᱠᱚ ᱦᱮᱡ ᱜᱮᱭᱟ ᱛᱚ ᱥᱟᱠᱟᱢ ᱥᱟᱠᱟᱢ ᱠᱚ ᱟᱹᱠᱷᱨᱤᱧ ᱜᱮᱭᱟ ᱠᱚ ᱫᱚᱢᱮ
ᱦᱮᱡ ᱜᱮᱭᱟ ᱠᱚ ᱱᱤᱛᱚᱜ ᱫᱚ ᱫᱟᱨᱮ ᱠᱚ ᱦᱟᱹᱨᱭᱟᱹᱲ ᱜᱮ ᱧᱮᱞᱚᱜ ᱠᱟᱱᱟ ᱯᱩᱨᱟᱹ
ᱦᱮᱸ ᱯᱩᱨᱟᱹ ᱦᱟᱹᱨᱭᱟᱹᱲ ᱠᱟᱱᱟ ᱱᱤᱛᱚᱜ ᱫᱚ
ᱟᱵᱟᱨ ᱢᱤᱫ ᱴᱟᱭᱤᱢ ᱢᱤᱫ ᱚᱠᱛᱚ ᱫᱚ ᱫᱟᱨᱮ ᱠᱚ ᱡᱚᱛᱚ ᱥᱟᱠᱟᱢ ᱠᱚ ᱧᱩᱨ ᱪᱟᱵᱟᱜᱼᱟ
ᱦᱳᱭ ᱦᱳᱭ ᱟᱨ ᱱᱮᱛᱟᱨ ᱢᱟ ᱫᱟᱨᱮ ᱠᱚ ᱠᱷᱩᱵ ᱠᱚᱢ ᱧᱮᱞᱚᱜ ᱠᱟᱱᱟ ᱚᱱᱟ ᱠᱚᱨᱮ ᱜᱚᱴᱟ ᱜᱮᱛᱚ ᱫᱟᱨᱮ ᱠᱚ ᱡᱟᱦᱟᱸ ᱠᱚᱨᱮ ᱛᱟᱦᱮᱱ ᱡᱚᱛᱚ ᱠᱚ ᱢᱟᱜ ᱪᱟᱵᱟᱭᱮᱫᱟ ᱱᱤᱛᱚᱜ ᱜᱚᱴᱟ ᱠᱚ ᱚᱲᱟᱜ ᱫᱟ ᱫᱟᱨᱮ ᱠᱚ ᱵᱟᱝ ᱵᱟᱧᱪᱟᱜ ᱠᱟᱱᱟ ᱦᱮᱸ ᱫᱚᱢᱮ ᱞᱚᱞᱚᱜ ᱠᱟᱱᱟ ᱚᱱᱟᱛᱮ ᱫᱚᱢᱮ ᱥᱤᱛᱩᱝ ᱫᱟᱭ ᱫᱟᱜ ᱦᱚᱸ ᱚᱱᱠᱟ ᱵᱟᱭ ᱫᱟᱜ ᱮᱫᱟ ᱫᱟᱨᱮ ᱠᱚᱛᱚ ᱡᱚᱛᱚ ᱯᱨᱟᱭ ᱞᱮᱠᱟ ᱜᱮ ᱠᱚ ᱩᱡᱟᱹᱲ ᱪᱟᱵᱟ ᱠᱮᱫᱟ ᱠᱚ
ᱞᱚᱱ
ᱚᱱᱠᱟᱜᱮ ᱜᱚᱴᱟ ᱜᱮᱠᱚ ᱩᱡᱟᱹᱲ ᱪᱟᱵᱟ ᱠᱮᱫᱟ ᱫᱟᱨᱮ ᱠᱚ ᱫᱟᱨᱮ ᱠᱚᱫᱚ ᱟᱵᱚ ᱵᱚᱨᱚᱱ ᱨᱚᱦᱚᱭ ᱩᱪᱤᱛ ᱛᱟᱦᱮᱸᱠᱟᱱᱟ
ᱦᱩᱸ ᱡᱮᱦᱮᱛᱩ ᱫᱟᱨᱮ ᱵᱚᱱ ᱢᱟᱜ ᱫᱟ ᱟᱵᱚ ᱦᱚᱸ ᱨᱚᱦᱚᱭ ᱩᱪᱤᱛ ᱫᱟᱨᱮ ᱦᱚᱸᱵᱚᱱ ᱢᱟᱜᱟ ᱟᱨ ᱡᱟᱛᱮ ᱨᱚᱦᱚᱭ ᱦᱚᱸᱵᱚᱱ ᱨᱚᱦᱚᱭ ᱢᱟ
ᱟᱫᱚ ᱱᱮᱛᱟᱨ ᱢᱟ ᱵᱟᱹᱲᱛᱤ ᱠᱚ ᱢᱟᱜ ᱮᱫᱟ ᱫᱟᱨᱮ ᱠᱚ ᱟᱨ ᱨᱚᱦᱚᱭ ᱫᱚ ᱵᱟᱵᱚᱱ ᱨᱚᱦᱚᱭᱮᱫᱟ
ᱦᱩᱸᱻ ᱚᱱᱟᱛᱮ ᱟᱵᱚᱜᱮ ᱟᱵᱚᱣᱟᱜ ᱤᱭᱟᱹ ᱵᱚᱱ ᱩᱡᱟᱹᱲ ᱪᱟᱵᱟᱠᱟᱜ ᱠᱟᱱᱟ ᱡᱚᱛᱚ ᱩᱡᱟᱹᱲ ᱦᱚᱸᱵᱚᱱ ᱩᱡᱟᱹᱲ ᱮᱫᱟ ᱟᱨ ᱫᱟᱨᱮ ᱫᱟᱨᱮ ᱨᱟᱱ ᱨᱮᱦᱮᱫᱽ ᱠᱚᱦᱚᱸ ᱵᱚᱱ ᱪᱟᱵᱟᱭᱮᱫᱟ ᱟᱵᱚ ᱠᱚᱜᱮ
ᱦᱮᱸ ᱫᱟᱨᱮ ᱨᱮᱱᱟᱜ ᱜᱮᱛᱚ ᱨᱟᱱ ᱨᱮᱦᱮᱫ ᱫᱚ
ᱦᱩᱸ ᱫᱟᱨᱮ ᱨᱮᱱᱟᱜ ᱨᱟᱱ ᱨᱮᱦᱮᱫ ᱠᱚᱢᱟ ᱟᱵᱚ ᱜᱮ ᱟᱵᱚ ᱛᱮᱜᱮ ᱵᱚᱱ ᱪᱟᱵᱟᱭᱮᱫᱟ ᱡᱷᱚᱛᱚ ᱟᱫᱚ ᱪᱮᱫ ᱛᱮᱵᱚᱱ ᱨᱟᱱᱚᱜ ᱟᱵᱚᱱ ᱟᱨ ᱨᱟᱱ ᱠᱚᱦᱚᱸ ᱥᱮᱨᱚᱠᱚᱢ ᱫᱚ ᱟᱵᱚ ᱥᱟᱢᱟᱝ ᱢᱮᱫ ᱥᱟᱢᱟᱝᱟᱴ ᱨᱮᱜᱮ ᱨᱟᱱ ᱠᱚᱢᱟ ᱢᱮᱱᱟᱜ ᱟᱠᱟᱫᱟ ᱟᱫᱚ ᱵᱟᱵᱚᱱ ᱩᱨᱩᱝᱟ ᱡᱮ ᱚᱠᱟᱴᱟᱜ ᱛᱮᱫᱚ ᱱᱚᱣᱟ ᱥᱮ ᱚᱱᱟᱴᱟᱜ ᱨᱟᱱ ᱛᱮᱭᱟᱨᱚᱜᱼᱟ ᱱᱚᱣᱟᱴᱟᱜ ᱡᱚᱢ ᱞᱮᱠᱷᱟᱱ ᱱᱚᱣᱟ ᱪᱟᱵᱟᱜᱼᱟ ᱨᱩᱣᱟᱹ ᱦᱟᱹᱥᱩ ᱪᱟᱵᱟᱜᱼᱟ ᱢᱮᱱᱛᱮ ᱚᱱᱟᱜᱮ ᱵᱷᱟᱜᱤ ᱴᱷᱤᱠ ᱵᱟᱵᱚᱱ ᱵᱟᱲᱟᱭ ᱠᱟᱫᱟ ᱟᱹᱨ ᱡᱟᱸᱜᱟ ᱨᱟᱹᱯᱩᱫ ᱠᱚ ᱚᱠᱟ ᱚᱠᱟ ᱠᱚ ᱨᱟᱱ ᱨᱮ ᱨᱤᱫ ᱠᱟᱛᱮ ᱠᱚ ᱞᱟᱜᱟᱼᱟ ᱚᱱᱟ ᱦᱚᱸ ᱵᱟᱵ ᱵᱚᱱ ᱵᱟᱲᱟᱭ ᱠᱮᱫᱟ ᱢᱮᱱᱠᱷᱟᱱ ᱨᱟᱱ ᱠᱚᱫᱚ ᱟᱵᱚ ᱢᱮᱫ ᱥᱟᱢᱟᱝ ᱠᱚᱨᱮ ᱜᱮ ᱧᱮᱞᱚᱜ ᱠᱟᱱᱟ
ᱟᱨ ᱵᱟᱵᱚᱱ ᱩᱨᱩᱢᱫᱟ ᱟᱨ ᱱᱚᱝᱠᱟ ᱰᱟᱠᱛᱟᱨ ᱚᱲᱟᱜ ᱵᱚᱱ ᱪᱟᱞᱟᱜ ᱠᱟᱱᱟ ᱱᱚᱣᱟ ᱠᱚᱫᱚ ᱰᱟᱠᱛᱟᱨ ᱨᱟᱱ ᱡᱚᱢ ᱫᱚ ᱩᱪᱤᱛ ᱵᱟᱝ ᱠᱟᱱ ᱛᱟᱵᱚᱱᱟ
ᱦᱳᱭ
ᱱᱚᱣᱟ ᱡᱟᱦᱟᱸ ᱟᱵᱚ ᱢᱮᱫ ᱥᱟᱢᱟᱝ ᱛᱮ ᱨᱟᱱ ᱨᱮᱦᱮᱫ ᱠᱚᱵᱚᱱ ᱧᱮᱞ ᱧᱟᱢ ᱮᱫᱟ ᱚᱱᱟ ᱠᱚᱜᱮ ᱡᱚᱢ ᱫᱚᱨᱠᱟᱨ
ᱦᱩᱸ ᱟᱫᱚ ᱚᱱᱟ ᱠᱚ ᱚᱱᱟ ᱠᱚ ᱵᱟᱹᱜᱤ ᱠᱟᱛᱮ ᱦᱟᱱᱮ ᱚᱠᱟ ᱨᱮᱵᱚᱱ ᱪᱟᱞᱟᱜ ᱠᱟᱱᱟ ᱵᱚᱲᱚ ᱵᱚᱲᱚ ᱰᱟᱠᱼᱼ ᱟᱨ ᱞᱟᱹᱭ ᱠᱟᱱᱟᱵᱚᱱ ᱵᱮᱥᱚᱜ ᱟᱵᱚᱱ ᱰᱟᱠᱛᱟᱨ ᱚᱲᱟᱜ ᱥᱮᱱ ᱠᱟᱛᱮ ᱜᱮ ᱱᱚᱣᱟ ᱠᱚᱫᱚ ᱚᱠᱚᱭ ᱡᱚᱢᱟᱭ ᱱᱚᱣᱟ ᱠᱚᱢᱟ ᱜᱷᱟᱥ ᱠᱟᱱᱟ ᱦᱟᱱᱟ ᱱᱚᱣᱟ ᱞᱟᱹᱭ ᱠᱟᱛᱮ ᱤᱭᱟᱹ ᱠᱟᱜ ᱠᱟᱱᱟ ᱥᱟᱦᱟ ᱠᱟᱜ ᱠᱟᱱᱟ ᱚᱠᱟᱨᱮᱵᱚᱱ ᱩᱯᱷᱲᱟᱹ ᱜᱤᱰᱤ ᱠᱟᱜ ᱠᱟᱱᱟ ᱩᱱᱠᱩ ᱱᱚᱝᱠᱟ ᱞᱮᱠᱷᱟᱱ ᱪᱤᱠᱟᱹᱛᱮ ᱦᱤᱭᱳᱜᱼᱟ ᱵᱷᱟᱜᱤ ᱡᱤᱱᱤᱥ ᱜᱮᱵᱚᱱ ᱜᱤᱰᱤ ᱠᱟᱜ ᱠᱟᱱᱟ
ᱚᱱᱟ ᱜᱮᱛᱚ ᱟᱨ ᱱᱮᱛᱟᱨᱪ ᱠᱟᱛᱷᱟ ᱠᱚᱦᱚᱸ᱾
ᱦᱮᱸ ᱜᱚᱲᱚᱢ ᱦᱟᱲᱟᱢ ᱛᱟᱠᱚ ᱠᱩᱞᱤ ᱫᱚᱨᱠᱟᱨ᱾ ᱜᱚᱲᱚᱢ ᱦᱟᱲᱟᱢ ᱛᱟᱠᱚ ᱢᱟᱠᱚ ᱵᱟᱲᱟᱭ ᱜᱮ ᱚᱠᱟ ᱠᱚᱢᱟ ᱨᱟᱱ ᱨᱮ ᱦᱮᱡ ᱟᱠᱟᱱᱟ ᱚᱠᱟ ᱠᱚ ᱵᱟᱝ ᱠᱟᱱᱟ ᱚᱠᱟᱴᱟᱜ᱾ ᱨᱟᱱ ᱨᱮᱦᱮᱫ ᱠᱚ ᱨᱤᱫ ᱞᱮᱠᱷᱟᱱ ᱪᱮᱫ ᱠᱚ ᱵᱩᱮᱥᱚᱜᱼᱟ ᱟᱫᱚ᱾ ᱟᱵᱚ ᱵᱚᱱ ᱠᱩᱞᱤ ᱵᱟᱲᱟ ᱡᱚᱝᱚᱜᱼᱟ᱾
ᱯᱟᱹᱦᱤᱞ ᱜᱚᱲᱚᱢ ᱦᱟᱲᱟᱢ ᱢᱟ ᱥᱟᱱᱟ ᱚᱱᱟ ᱠᱚᱜᱮ ᱠᱚ ᱡᱚᱢ ᱛᱟᱦᱮᱸᱜᱼᱟ ᱰᱟᱠᱛᱟᱨ ᱨᱟᱱ ᱠᱚᱫᱚ ᱵᱟᱠᱚ ᱡᱚᱢ ᱛᱟᱦᱮᱸᱜᱼᱟ᱾
ᱚᱱᱟ ᱜᱮᱛᱚ ᱟᱫᱚ ᱟᱵᱚ ᱢᱟ ᱱᱮᱛᱟᱨ ᱢᱟ ᱦᱟᱱᱮ ᱰᱟᱠᱛᱟᱨ ᱚᱲᱟᱜ ᱵᱚᱱ ᱪᱟᱞᱟᱜ ᱠᱟᱱ᱾ ᱟᱫᱚ ᱚᱱᱟ ᱠᱚᱫᱚ ᱜᱚᱲᱚᱢ ᱦᱟᱲᱟᱢ ᱛᱟᱠᱚ ᱴᱷᱮᱡ ᱠᱷᱚᱱᱟᱜ ᱜᱮ ᱥᱮᱬᱟ ᱫᱚᱨᱠᱟᱨ᱾
ᱚᱱᱟ ᱛᱮᱜᱮ᱾ ᱯᱟᱹᱦᱤᱞ ᱨᱮᱱ ᱡᱟᱦᱟᱸᱭ ᱜᱚᱲᱚᱢ ᱦᱟᱲᱟᱢ ᱜᱚᱲᱚᱢ ᱵᱩᱰᱷᱤ ᱠᱚᱫᱚ᱾ ᱟᱹᱰᱤ ᱫᱤᱱ ᱵᱟᱧᱪᱟᱣ ᱠᱚ ᱛᱟᱦᱮᱸ ᱠᱟᱱᱟ ᱟᱨ ᱱᱮᱛᱟᱨ ᱢᱟ᱾ ᱠᱚᱴᱟ ᱫᱤᱱ ᱵᱟᱧᱪᱟᱣ ᱵᱚᱱ ᱛᱟᱦᱮᱱ ᱠᱟᱱᱟ᱾
ᱦᱳᱭ᱾ ᱞᱟᱦᱟᱛᱮᱱ ᱠᱚ ᱜᱚᱲᱚᱢ ᱦᱟᱲᱟᱢ ᱜᱚᱲᱚᱢ ᱵᱩᱲᱰᱦᱤ ᱢᱟ ᱫᱚᱢᱮ ᱠᱮᱴᱮᱡ ᱠᱚ ᱛᱟᱦᱮᱸ ᱠᱟᱱᱟ᱾ ᱡᱟᱦᱟᱱᱟᱜ ᱛᱩᱞ ᱦᱚᱪᱚ ᱠᱚᱣᱟ ᱯᱩᱨᱟᱹ ᱠᱚ ᱛᱩᱞ ᱫᱟᱲᱮᱭᱟᱜ ᱛᱟᱦᱮᱱ ᱥᱮ᱾ ᱦᱮᱸ ᱴᱷᱮᱞᱟᱣ ᱠᱚᱣᱟᱢ ᱥᱮ ᱠᱟᱹᱴᱤᱡ ᱚᱰᱮᱸ ᱠᱷᱚᱱᱮᱢ ᱥᱟᱦᱟ ᱠᱚᱣᱟ ᱚᱱᱟ ᱦᱚᱸ ᱵᱟᱢ ᱫᱟᱲᱮᱭᱟ ᱠᱚ ᱛᱟᱦᱮᱸᱫ᱾ ᱟᱨ ᱱᱮᱛᱟᱨ ᱱᱮᱛᱟᱨ ᱠᱚ ᱡᱩᱫᱤ ᱠᱟᱹᱴᱤᱡ ᱴᱷᱮᱞᱟᱣ ᱠᱚᱣᱟ ᱠᱟᱹᱴᱤᱡ ᱛᱟᱞᱟᱝ ᱛᱮ ᱜᱮ ᱩᱞᱴᱟᱹᱜ ᱫᱚ᱾
ᱢᱤᱫ ᱜᱷᱟᱹᱲᱤᱡ ᱛᱮᱜᱮ ᱠᱚ ᱧᱩᱨᱩᱜᱼᱟ᱾
ᱦᱮᱸ ᱟᱫᱚ ᱚᱱᱠᱟ ᱫᱚ ᱠᱮᱴᱮᱡ ᱥᱮᱴᱮᱡ ᱠᱚᱫᱚ ᱵᱟᱹᱱᱩᱜ ᱠᱚᱣᱟ ᱱᱮᱛᱟᱨ ᱢᱟ ᱡᱷᱚᱛᱚ ᱰᱟᱠᱛᱟᱨ ᱨᱟᱱ ᱡᱚᱢ ᱛᱮᱠᱚ ᱵᱮᱥᱚᱜ᱾ ᱠᱟᱱᱟ ᱟᱨ ᱞᱟᱦᱟ ᱛᱮᱫᱚ᱾ ᱱᱤᱡᱮ ᱛᱮᱜᱮ ᱨᱟᱱ ᱠᱚ ᱡᱩᱛ ᱛᱟᱦᱮᱱ ᱟᱨᱠᱚ ᱡᱚᱢ ᱛᱟᱦᱮᱱ ᱠᱚ᱾ ᱨᱟᱱ ᱨᱮᱦᱮᱫ ᱨᱤᱫ ᱠᱟᱛᱮᱜ ᱠᱚ ᱵᱮᱥᱚᱜ ᱛᱟᱦᱮᱸᱫ ᱩᱱᱠᱩ ᱫᱚ ᱟᱨ ᱱᱮᱛᱟᱨ ᱢᱟ ᱡᱚᱛᱚ ᱰᱟᱠᱛᱟᱨ ᱚᱲᱟᱜ ᱪᱮᱛᱟᱱ ᱜᱮ ᱱᱤᱨᱵᱷᱚᱨ ᱠᱟᱛᱮᱫ᱾
ᱵᱚᱲᱚ ᱵᱚᱲᱚ ᱢᱟᱨᱟᱝ ᱢᱟᱨᱟᱝ ᱵᱟᱡᱟᱨ ᱠᱚ ᱪᱟᱞᱟᱜ ᱠᱟᱱᱟ᱾
ᱦᱩᱸ ᱵᱟᱡᱟᱨ ᱦᱟᱨ ᱨᱮᱜᱮ ᱠᱚ ᱪᱟᱞᱟᱜ ᱠᱟᱱᱟ ᱱᱮᱛᱟᱨ ᱢᱟ᱾
ᱦᱳᱭ ᱟᱨ ᱱᱮᱛᱟᱨ ᱢᱟ ᱯᱚᱴᱤᱱ ᱯᱚᱴᱤᱱ ᱡᱤᱱᱤᱥ ᱠᱚᱫᱚ ᱵᱟᱠᱚ ᱡᱚᱢᱟ᱾ ᱟᱲᱟᱜ ᱥᱟᱠᱟᱢ ᱠᱚᱫᱚ ᱠᱚ ᱵᱟᱹᱜᱤᱭᱟᱜ ᱠᱟᱱᱟ᱾
ᱦᱳᱭ ᱦᱳ ᱦᱳᱭ ᱟᱲᱟᱜ ᱥᱟᱠᱟᱢ ᱫᱚ ᱡᱷᱚᱛᱚ ᱜᱮᱠᱚ ᱵᱟᱹᱜᱤ ᱠᱟᱜ ᱠᱟᱱᱟ᱾ ᱚᱱᱟ ᱫᱚ ᱵᱟᱠᱚ ᱡᱚᱢ ᱫᱟ᱾
ᱡᱤᱞ ᱦᱟᱹᱠᱩ ᱚᱱᱟ ᱠᱚᱜᱮ ᱠᱚ ᱡᱚᱢ ᱮᱫᱟ᱾
ᱦᱳᱭ ᱟᱫᱚ ᱡᱤᱞ, ᱦᱟᱹᱠᱩ ᱠᱚ ᱦᱚᱸ ᱡᱚᱢ ᱫᱚ ᱫᱚᱨᱠᱟᱨ ᱜᱮ ᱟᱫᱚ ᱮᱱᱛᱮ ᱚᱱᱟ ᱵᱟᱫᱽ ᱮᱱᱛᱮ ᱨᱮ ᱦᱚᱸ ᱦᱟᱱᱮ ᱥᱩᱱᱩᱢ ᱡᱤᱱᱤᱥ ᱠᱚ ᱫᱚᱢᱮ ᱠᱚ ᱡᱚᱢ ᱮᱫᱟ ᱵᱟᱭᱨᱮ ᱨᱮᱱᱟᱜ ᱡᱤᱱᱤᱥ ᱠᱚ ᱦᱟᱱᱮ ᱯᱮᱠᱮᱴ ᱠᱚᱨᱮ ᱧᱟᱢᱚᱜ ᱠᱟᱱᱟ ᱚᱱᱟ ᱠᱚ᱾ ᱠᱚ ᱪᱮᱫ ᱠᱚ ᱡᱚᱢᱟᱜ ᱠᱚ ᱚᱱᱟ ᱠᱚᱜᱮ ᱫᱚᱢᱮ ᱠᱚ ᱡᱚᱢ ᱮᱫᱟ ᱱᱮᱛᱟᱨ ᱢᱟ ᱧᱮᱞᱚᱜ ᱠᱟᱱᱟ ᱟᱨ᱾ ᱤᱭᱟᱹ ᱠᱚᱫᱚ ᱵᱟᱠᱚ ᱡᱚᱢ ᱮᱫᱟ ᱟᱲᱟᱜ ᱥᱟᱠᱟᱢ ᱚᱱᱟ ᱠᱚ ᱟᱲᱟᱜ ᱥᱟᱠᱟᱢ ᱡᱚᱢ ᱞᱟᱹᱜᱤᱫ ᱫᱚ ᱟᱹᱰᱤ ᱱᱟᱯᱟᱭᱟ ᱛᱚ᱾ ᱚᱱᱟ ᱟᱲᱟᱜ ᱥᱟᱠᱟᱢ ᱠᱚᱜᱮ ᱵᱟᱠᱚ ᱡᱚᱢᱫᱟ ᱛᱟᱦᱞᱮ ᱫᱚ ᱪᱤᱠᱟᱹᱛᱮ ᱱᱚᱝᱠᱟ ᱫᱚ ᱦᱚᱲᱢᱚ ᱠᱚᱫᱚ᱾ ᱱᱟᱯᱟᱭ ᱛᱟᱦᱮᱱᱟ ᱟᱲᱟᱜ ᱥᱟᱠᱟᱢ ᱜᱮ ᱡᱩᱫᱤ ᱵᱟᱝ ᱵᱚᱱ ᱡᱚᱢᱟ ᱡᱩᱫᱤ ᱦᱟᱱᱟ ᱵᱟᱭᱨᱮ ᱨᱮᱱᱟᱜ ᱡᱤᱱᱤᱥ ᱠᱚᱜᱮ ᱵᱚᱱ᱾ ᱡᱚᱢᱟ ᱛᱟᱦᱚᱞᱮ ᱦᱚᱲᱢᱚ ᱫᱚ ᱟᱭᱡ ᱟᱭᱡ ᱛᱮᱜᱮ ᱵᱚᱱ ᱠᱷᱚᱛᱤᱭᱮᱫ ᱛᱟᱵᱚᱱᱟ᱾ ᱟᱵᱚ ᱟᱵᱚ ᱛᱮᱜᱮ᱾ ᱚᱠᱚᱭ ᱦᱚᱸ ᱢᱟᱱᱮ ᱟᱵᱚᱣᱟᱜ ᱦᱚᱲᱢᱚ ᱫᱚ ᱵᱟᱠᱚ ᱠᱷᱚᱛᱤᱭᱮᱫᱟ ᱟᱵᱚ ᱱᱤᱡᱮ ᱛᱮᱜᱮ ᱵᱚᱱ ᱠᱷᱚᱛᱤᱭᱮᱫ ᱛᱟᱵᱚᱱᱟ᱾
ᱦᱳᱭ ᱟᱲᱟᱜ ᱥᱟᱠᱟᱢ ᱡᱚᱢ ᱠᱚᱫᱚ ᱞᱟᱹᱠᱛᱤ ᱠᱟᱱ ᱜᱮᱭᱟ᱾ ᱟᱨ ᱱᱮᱛᱟᱨ ᱫᱚ ᱟᱲᱟᱜ ᱥᱟᱠᱟᱢ ᱠᱚᱦᱚᱸ᱾ ᱫᱟᱨᱮ ᱦᱚᱸ ᱵᱟᱝᱠᱚ ᱫᱟᱨᱮᱭᱮᱫᱟ ᱟᱲᱟᱜ ᱦᱚᱸ ᱵᱟᱝᱠᱚ ᱮᱨᱮᱫᱟ ᱠᱷᱮᱛ, ᱠᱚᱨᱮ᱾
ᱦᱩᱸ, ᱱᱮᱛᱟᱨ ᱚᱱᱟ ᱠᱚᱢᱟ ᱡᱚᱛᱚ ᱠᱚ ᱵᱟᱹᱜᱤ ᱪᱟᱵᱟᱭᱮᱫᱟ ᱮᱴᱟᱜ ᱠᱤᱪᱷᱩ ᱜᱮ ᱱᱮᱛᱟᱨ ᱢᱟ ᱡᱚᱛᱚ ᱧᱮᱞᱚᱜ, ᱠᱟᱱᱟ ᱟᱲᱟᱜ ᱥᱟᱠᱟᱢ ᱫᱚ ᱫᱤᱱᱟᱹ ᱫᱤᱱᱟᱹ ᱛᱮᱫ ᱫᱚ ᱵᱟᱹᱜᱤ ᱠᱟᱱ ᱜᱮᱭᱟ ᱵᱟᱹᱜᱤ ᱫᱚ᱾ ᱱᱮᱛᱟᱨ ᱚᱱᱟ ᱦᱚᱸ ᱵᱟᱠᱚ ᱡᱚᱢ ᱫᱟ ᱪᱟᱥ ᱦᱚᱸ ᱵᱟᱠᱚ ᱪᱟᱥ ᱫᱟ ᱱᱮᱛᱟᱨ ᱢᱟ ᱚᱱᱟ ᱠᱚᱫᱚ, ᱧᱟᱢ ᱜᱮ ᱵᱟᱢ ᱧᱟᱢᱟ ᱧᱟᱢ ᱜᱮ ᱵᱟᱝ ᱧᱟᱢᱚᱜ ᱠᱟᱱᱟ᱾ ᱦᱳᱭ, ᱟᱲᱟᱜ ᱥᱟᱠᱟᱢ ᱜᱮᱵᱚᱱ ᱡᱚᱢᱟ ᱛᱚᱵᱮ ᱫᱚ ᱥᱮ ᱦᱚᱲᱢᱚ ᱠᱚᱫᱚ ᱥᱩᱥᱛᱚ ᱵᱚᱱ ᱛᱟᱦᱮᱱᱟ ᱱᱟᱜ, ᱱᱟᱯᱟᱭ ᱵᱚᱱ ᱛᱟᱦᱮᱱᱟ ᱦᱚᱲᱢᱚ ᱨᱮ ᱠᱮᱴᱮᱜ ᱥᱮᱴᱮᱡᱜ ᱫᱟᱲᱮ ᱵᱚᱱ ᱵᱩᱡᱷᱟᱹᱣᱟ᱾ ᱟᱨ ᱚᱱᱟ ᱵᱟᱭᱨᱮ ᱨᱮᱱᱟᱜ ᱵᱚᱱ ᱡᱚᱢ ᱫᱟ, ᱦᱮᱸ ᱵᱟᱡᱟᱨ ᱠᱚᱨᱮ ᱫᱚ ᱵᱟᱝ ᱧᱟᱢᱚᱜᱼᱟ᱾ ᱦᱩᱸ ᱚᱱᱟ ᱠᱚᱫᱚ ᱟᱛᱚ ᱫᱤᱥᱚᱢ ᱠᱚᱨᱮᱜᱮ ᱵᱟᱡᱟᱨ ᱠᱚᱨᱮ ᱫᱚ ᱵᱟᱝ ᱧᱟᱢ ᱞᱟᱹᱜᱤᱫᱚᱜ ᱠᱟᱱᱟ ᱟᱲᱟᱜ ᱥᱟᱠᱟᱢ ᱠᱚᱫᱚ,
ᱵᱟᱡᱟᱨ ᱠᱚᱨᱮ ᱠᱚᱦᱚᱸ ᱮᱨ ᱫᱚᱨᱠᱟᱨ ᱠᱟᱱᱟ ᱱᱚᱝᱠᱟ ᱢᱤᱫᱴᱷᱮᱱ ᱦᱟᱥᱟ ᱠᱚ ᱤᱭᱟᱹ ᱠᱟᱛᱮᱜ ᱡᱟᱣᱨᱟ ᱠᱟᱛᱮᱜ,
ᱦᱮᱸ ᱦᱮᱸ, ᱠᱟᱹᱴᱤᱡ ᱪᱟᱥ ᱞᱮᱠᱷᱟᱱ ᱡᱚᱢ ᱵᱟᱲᱟ ᱚᱲᱟᱜ ᱨᱮ ᱞᱟᱹᱜᱤᱫ ᱡᱚᱢ ᱵᱟᱲᱟ ᱫᱚ ᱱᱟᱯᱟᱭ ᱠᱚᱜ ᱜᱮᱭᱟ᱾
ᱦᱩᱸ ᱟᱫᱚ ᱱᱮᱛᱟᱨ ᱠᱚ ᱦᱚᱲ ᱢᱟ ᱡᱟᱦᱟᱸᱭ ᱵᱟᱡᱟᱨ, ᱠᱚ ᱛᱟᱦᱮᱱ ᱠᱟᱱᱟ ᱩᱱᱠᱩ ᱠᱚᱦᱚᱸ ᱵᱟᱠᱚ ᱪᱟᱥ ᱫᱟ᱾
ᱦᱩᱸ ᱪᱟᱥ ᱫᱚ ᱵᱟᱠᱚ ᱪᱟᱥᱮᱫ ᱜᱮᱭᱟ ᱡᱷᱚᱛᱚ ᱫᱚ ᱱᱮᱛᱟᱨ ᱫᱚ ᱡᱚᱛᱚ ᱠᱚ ᱩᱡᱟᱹᱲ ᱪᱟᱵᱟᱜ ᱠᱟᱱᱟ ᱡᱤᱱᱤᱥ ᱠᱚᱦᱚᱸ ᱡᱚᱛᱚᱜ ᱜᱮ ᱱᱮᱛᱟᱨ ᱢᱟ ᱵᱟᱡᱟᱨ ᱠᱚᱨᱮ ᱢᱟ, ᱞᱟᱦᱟ ᱛᱮᱢᱟ ᱟᱹᱛᱩ ᱠᱚᱨᱮ ᱢᱟ ᱰᱟᱹᱝᱨᱤ ᱢᱮᱨᱚᱢ ᱡᱚᱛᱚ ᱜᱮᱠᱚ ᱛᱟᱦᱮᱱ ᱠᱟᱱ ᱛᱟᱦᱮᱱ ᱜᱟᱹᱭ ᱢᱤᱦᱩ, ᱱᱮᱛᱟᱨ ᱢᱟ ᱵᱟᱡᱟᱨ ᱠᱚᱨᱮ ᱫᱚ ᱱᱩᱠᱩ ᱦᱚᱸ ᱵᱟᱝᱠᱚ ᱧᱮᱞ ᱧᱟᱢᱚᱜ ᱠᱟᱱᱟ ᱠᱚ ᱱᱮᱛᱟᱨ ᱢᱟ, ᱯᱩᱨᱟᱹ ᱤᱭᱟᱹ ᱪᱟᱵᱟᱭᱮᱱᱟ ᱯᱟᱞᱴᱟᱣ ᱪᱟᱵᱟᱭᱮᱱᱟ᱾
ᱰᱟᱹᱝᱨᱤ ᱢᱮᱨᱚᱢ ᱠᱚᱢᱟ ᱡᱚᱛᱚ ᱠᱚ ᱩᱡᱟᱹᱲ ᱪᱟᱵᱟᱭᱮᱱᱟ, ᱟᱹᱛᱳ ᱨᱮᱦᱚᱸ ᱠᱷᱩᱵ ᱠᱚᱢ ᱠᱚ ᱧᱮᱞᱚᱜ ᱠᱟᱱᱟ ᱱᱮᱛᱟᱨ ᱢᱟ᱾
ᱟᱸᱛᱳ ᱠᱚᱨᱮ ᱦᱚᱸ ᱠᱚᱢ ᱜᱮᱠᱚ ᱧᱮᱞᱚᱜ ᱠᱟᱱᱟ ᱧᱮᱞ ᱫᱚ ᱡᱚᱛᱚ ᱩᱡᱟᱹᱲ ᱪᱟᱵᱟ, ᱫᱟᱨᱮ ᱯᱟᱞᱟ ᱠᱚᱦᱚᱸ ᱠᱚ ᱩᱡᱟᱹᱲ ᱪᱟᱵᱟᱭᱮᱫᱟ ᱟᱨ ᱱᱤᱛᱚᱜ ᱰᱟᱝᱨᱤ ᱢᱮᱨᱚᱢ ᱜᱟᱹᱭ, ᱜᱟᱹᱭ ᱠᱟᱰᱟ ᱢᱤᱦᱩᱸ, ᱡᱚᱛᱚ ᱠᱚ ᱪᱟᱵᱟᱭᱮᱱᱟ ᱵᱤᱛᱠᱤᱞ ᱢᱟᱠᱚ ᱪᱟᱵᱟ ᱩᱛᱟᱹᱨ ᱟᱠᱟᱱ ᱜᱮ, ᱟᱨᱚ ᱱᱤᱛᱚᱜ ᱦᱚᱸ ᱩᱱᱠᱩ ᱡᱟᱦᱟᱸᱭ ᱜᱟᱹᱭ ᱰᱟᱹᱝᱨᱤ ᱢᱤᱦᱩ ᱢᱮᱨᱚᱢ ᱱᱩᱠᱩ ᱦᱚᱸᱠᱚ ᱪᱟᱵᱟᱜ ᱠᱟᱱᱟ, ᱛᱚ ᱫᱤᱱᱮ ᱫᱤᱱᱮ,
ᱦᱳᱭ,
ᱫᱤᱱ ᱫᱤᱱ ᱛᱮ ᱡᱷᱚᱛᱚ ᱜᱮᱠᱚ ᱪᱟᱵᱟᱜ ᱠᱟᱱᱟ᱾
ᱰᱟᱹᱝᱨᱤ ᱢᱮᱨᱚᱢ ᱠᱚᱫᱚ ᱟᱹᱥᱩᱞ ᱦᱚᱸ ᱫᱚᱨᱠᱟᱨ,
ᱩᱱᱠᱩ ᱢᱟ ᱜᱩᱨᱤᱜ ᱠᱚᱢᱟ ᱵᱟᱝ ᱟᱥᱮ ᱜᱩᱨᱤᱜ ᱦᱚ ᱩᱱᱠᱩ ᱠᱤᱪᱷᱩ ᱠᱚ ᱮᱢᱟ ᱵᱚᱱ ᱠᱟᱱᱟ᱾ ᱚᱱᱟ ᱜᱩᱨᱤᱜ ᱠᱚᱦᱚᱸ ᱠᱷᱮᱛᱨᱮ ᱵᱚᱱ ᱤᱫᱤᱭᱮᱫᱟ ᱥᱟᱨ ᱞᱮᱠᱟᱭ ᱠᱟᱹᱢᱤᱭᱮᱫᱟ᱾ ᱟᱵᱚᱣᱟᱜ ᱫᱚ ᱠᱷᱮᱛ ᱨᱮᱫᱚ ᱜᱩᱨᱤᱜ ᱠᱚᱫᱚ ᱮᱢ ᱩᱪᱤᱛ ᱠᱟᱱᱟ ᱦᱟᱱᱮ ᱥᱟᱨ ᱠᱚ ᱠᱷᱚᱱᱟᱜ ᱫᱚ, ᱜᱩᱨᱤᱜ ᱫᱚ ᱵᱷᱟᱜᱤ ᱡᱤᱱᱤᱥ ᱠᱟᱱᱟ ᱟᱵᱚ ᱫᱚ ᱦᱟᱱᱮ ᱵᱤᱥᱟᱜ ᱵᱤᱥ, ᱦᱩᱸ ᱜᱩᱨᱤᱜ ᱜᱮ ᱵᱷᱟᱜᱮᱭᱟ᱾
ᱜᱩᱨᱤᱜ ᱜᱮ ᱵᱷᱟᱞᱮᱭᱟ ᱵᱷᱟᱞᱮ ᱠᱟᱹᱢᱤᱭᱟ ᱵᱷᱟᱞᱮ ᱫᱟᱨᱮ ᱥᱟ
ᱦᱩᱸ ᱦᱩᱸ᱾ ᱦᱳᱭ ᱟᱨ ᱟᱵᱚ ᱢᱟ ᱚᱱᱟ ᱵᱟᱝ ᱠᱟᱛᱮᱫ ᱦᱟᱱᱮ ᱤᱭᱟᱹ ᱵᱚᱱ ᱮᱢᱟᱜ ᱠᱟᱱ ᱵᱤᱥ ᱠᱚ ᱥᱟᱨ, ᱠᱚᱱᱟ ᱠᱚᱵᱚᱱ ᱮᱢᱟᱜ ᱠᱟᱱ ᱚᱱᱮ ᱜᱷᱟᱥ ᱜᱩᱡᱩᱜ ᱞᱟᱹᱜᱤᱫ ᱵᱤᱥ ᱵᱚᱱ ᱮᱢᱟᱜ ᱠᱟᱱᱟ
ᱚᱱᱟ ᱠᱚ ᱠᱤᱨᱤᱧ ᱟᱹᱜᱩ ᱠᱟᱛᱮᱫ ᱵᱚᱱ ᱮᱢᱟᱜ ᱠᱟᱱᱟ
ᱦᱮᱸ ᱦᱮᱸ ᱟᱫᱚ ᱱᱤᱛᱚᱜ ᱠᱷᱮᱛ ᱨᱮᱱᱟᱜ ᱦᱟᱥᱟ ᱠᱚᱫᱚ ᱵᱤᱥᱚᱜ ᱠᱟᱱᱟ ᱥᱮ ᱚᱱᱟ ᱦᱟᱥᱟ ᱨᱮᱜᱮ ᱟᱨᱚ ᱡᱚᱠᱷᱚᱱ ᱵᱤᱱᱟᱹ ᱵᱤᱥ ᱛᱮᱵᱚᱱ ᱤᱭᱟᱹᱭᱮᱫᱟ ᱪᱟᱥ ᱫᱟᱵᱚᱱ ᱩᱱᱫᱚ ᱚᱱᱟ ᱡᱤᱱᱤᱥ ᱠᱚ ᱵᱟᱝ ᱦᱳᱭᱳᱜ ᱠᱟᱱ ᱛᱟᱵᱚᱱᱟ ᱡᱩᱫᱤ ᱟᱨᱚ ᱥᱟᱨ ᱵᱚᱱ ᱮᱢᱟᱜ ᱠᱟᱱᱟ ᱵᱤᱥ ᱠᱚᱵᱚᱱ ᱮᱢᱟᱜ ᱠᱟᱱᱟ ᱛᱟᱞᱦᱮ ᱠᱷᱟᱱ ᱟᱨᱚ ᱴᱷᱤᱠ ᱜᱮ ᱚᱱᱠᱟ ᱜᱮ ᱦᱩᱭᱩᱜ ᱠᱟᱱᱟ ᱢᱟᱱᱮ ᱟᱵᱚ ᱟᱵᱚ ᱛᱮᱜᱮ ᱱᱚᱝᱠᱟ ᱵᱚᱱ ᱤᱭᱟᱹ ᱪᱟᱵᱟᱣᱟᱠᱟᱫ ᱛᱟᱵᱚᱱᱟ ᱠᱷᱮᱛ ᱠᱚᱯ ᱛᱮᱫᱚ ᱦᱮᱸ ᱯᱩᱨᱟᱹᱵᱚᱱ ᱵᱤᱥ ᱪᱟᱵᱟᱣ ᱟᱠᱟᱫᱟ ᱮᱢᱱᱤ ᱵᱤᱥ ᱠᱚ ᱥᱮ ᱥᱟᱨ ᱠᱚ ᱵᱟᱝ ᱮᱢᱟᱜ ᱠᱷᱟᱱ ᱦᱩᱭ ᱜᱮ ᱵᱟᱝ ᱦᱩᱭᱩᱜ ᱠᱟᱱ ᱛᱟᱵᱚᱱᱟ ᱦᱳᱲᱳ ᱠᱚ